ᱦᱮᱞᱳᱜ
ᱦᱮᱞᱳ
ᱦᱮᱞᱳ
ᱦᱮᱞᱳ
ᱟᱹᱞᱤᱧᱟᱜ ᱨᱚᱲ ᱟᱸᱡᱚᱢᱚᱜ ᱠᱟᱱᱟ? ᱟᱸᱡᱚᱢᱚᱜ ᱠᱟᱱᱟ ᱥᱮ?
ᱦᱮᱸ ᱟᱡᱚᱢ ᱟᱡᱚᱢᱚᱜ ᱠᱟᱱᱟ
ᱚᱱᱟᱜᱮ ᱢᱟᱱᱮ ᱦᱳᱭ ᱨᱚᱲ ᱛᱟᱹᱞᱤᱧ ᱡᱩᱫᱤ ᱵᱮᱥᱛᱮ ᱵᱟᱭ ᱟᱸᱡᱚᱢᱚᱜ ᱞᱟᱹᱭ ᱫᱟᱲᱮᱧᱟ ᱵᱤᱱ ᱡᱟᱦᱟᱸᱱᱟᱜ ᱮᱸᱴᱠᱮᱴᱚᱸᱲᱮ ᱦᱩᱭᱩᱜ ᱠᱟᱱ ᱠᱷᱟᱱ ᱾ ᱟᱸᱡᱚᱢᱚᱜ ᱠᱟᱱᱟ ᱛᱚ ᱛᱟᱨᱠᱚ ᱵᱟᱭ ᱛᱟᱨᱠᱚᱜ ᱠᱟᱱᱟ ᱥᱮ ᱛᱟᱨᱠᱚᱜ ᱠᱟᱱᱟ? ᱦᱮᱸ ᱮᱜᱳ ᱦᱮᱞᱳ
ᱟᱹᱵᱤᱱᱟᱜ ᱠᱟᱴ ᱠᱟᱴ ᱛᱮ ᱦᱤᱡᱩᱜ ᱠᱟᱱᱟ ᱥᱮ ᱚᱱᱟ ᱠᱚᱛᱮᱜ ᱵᱟᱹᱞᱤᱧ ᱴᱷᱤᱠᱟᱹᱭᱮᱜᱼᱟ ᱾ ᱚᱸᱦᱚᱜ ᱚᱱᱟ ᱪᱮᱜ ᱪᱚᱵᱮᱱ ᱞᱟᱹᱭ ᱠᱮᱜᱼᱟ ᱟᱹᱞᱤᱧᱟᱜ ᱵᱮᱲᱟ ᱤᱱᱟᱹ ᱯᱚᱨᱮ ᱰᱟᱭᱨᱮᱠ ᱟᱸᱡᱚᱢᱮᱭᱼᱟ ᱵᱤᱱ ᱥᱮ ᱵᱟᱝ ᱚᱱᱟ ᱜᱮᱞᱤᱧ ᱟᱸᱡᱚᱢ ᱠᱮᱜᱼᱟ ᱟᱹᱞᱤᱧᱟᱜ ᱨᱚᱲ ᱵᱤᱱ ᱟᱸᱡᱚᱢᱮᱼᱟ ᱛᱚ?
ᱦᱸ ᱴᱷᱤᱠ ᱴᱷᱤᱠ ᱦᱤᱡᱩᱜ ᱠᱟᱱ ᱜᱮᱭᱟ ᱱᱤᱛᱚᱜ ᱫᱚ
ᱛᱟᱨᱠ ᱵᱟᱭ ᱛᱟᱨᱠᱚ ᱢᱟ ᱟᱲᱟᱝ ᱛᱮᱫ ᱵᱟᱠᱷᱟᱱ ᱢᱩᱥᱠᱤᱞᱚᱜᱼᱟ ᱯᱷᱤᱨ ᱟᱹᱞᱤᱧᱟᱜ ᱜᱮ ᱦᱟᱸᱜ ᱞᱤᱧ
ᱱᱤᱛᱚᱜ ᱫᱟᱥᱮ ᱵᱟᱝ?
ᱦᱚᱸ ᱦᱚᱸ ᱟᱸᱡᱚᱢ ᱜᱮ ᱟᱨ ᱞᱟᱹᱭ ᱵᱤᱱ ᱱᱤᱛᱚᱜ ᱚᱱᱛᱮ ᱱᱟᱜ ᱚᱱᱚᱨᱚᱞ ᱠᱷᱚᱵᱚᱨ ᱠᱚ ᱪᱮᱫ ᱞᱮᱠᱟ ᱢᱮᱱᱟᱜᱼᱟ?
ᱦᱮᱸ ᱠᱷᱚᱵᱚᱨ ᱫᱚ ᱱᱚᱜᱼᱚ ᱱᱚᱝᱠᱟ ᱫᱟᱜ ᱡᱟᱹᱯᱩᱫ ᱦᱩᱭᱩᱜ ᱠᱟᱱᱟ ᱾ ᱚᱱᱛᱮᱜᱮ ᱪᱮᱫ ᱞᱮᱠᱟ ᱮᱫᱟᱭ ᱡᱟᱹᱯᱩᱜ ᱜᱮ
ᱵᱟᱝ ᱜᱮ ᱱᱚᱱᱛᱮ ᱱᱤᱛᱚᱜ ᱥᱚᱠᱛᱚᱭ ᱥᱤᱛᱩᱝ ᱟᱠᱟᱜᱼᱟ ᱢᱟᱱᱮ ᱞᱩᱜᱽᱲᱤ ᱠᱚ ᱡᱟᱦᱟᱸ ᱡᱩᱫᱤ ᱱᱚᱥᱮ ᱜᱮ ᱠᱷᱟᱱ ᱢᱤᱫ ᱚᱰᱮᱠ ᱨᱮ ᱨᱚᱦᱚᱲ ᱜᱚᱫᱚᱜ ᱞᱮᱠᱟᱭ ᱥᱤᱛᱩᱝ ᱜᱚᱫ ᱠᱟᱜ ᱟᱭ ᱾
ᱱᱚᱛᱮ ᱛᱚ ᱵᱟᱝ ᱛᱚ ᱤᱱᱠᱟᱹ ᱡᱟᱹᱯᱩᱫ ᱞᱮᱠᱟ ᱞᱟᱜᱟᱣ ᱟᱠᱟᱜᱼᱟ ᱛᱚ
ᱦᱮᱸ ᱮᱠᱫᱚᱢ ᱯᱩᱨᱟᱹ ᱠᱟᱲᱟᱠᱮ ᱥᱤᱛᱩᱢ ᱟᱠᱟᱜᱼᱟᱭ ᱥᱮ ᱟᱨ ᱚᱱᱟ ᱤᱭᱟᱹ ᱫᱚ ᱪᱮᱫ ᱵᱚᱱ ᱢᱮᱛᱟᱜᱼᱟ ᱟᱵᱚ ᱟᱜ ᱤᱱᱫᱨᱟ ᱫᱷᱚᱱᱩᱥ? ᱵᱟᱰᱟᱭᱟ ᱵᱤᱱ ᱡᱟᱦᱟᱱᱟᱜ ᱤᱱᱫᱨᱟ ᱫᱷᱚᱱᱩᱥ ᱪᱮᱫ ᱵᱚ ᱢᱮᱛᱟᱜᱟᱜᱼᱟ?
ᱤᱭᱟᱹ ᱦᱟᱨᱟᱢ ᱡᱷᱤᱱᱩᱠ ᱠᱚ ᱢᱮᱛᱟᱜᱼᱟ ᱟᱵᱚ ᱫᱚ ᱾
ᱪᱷᱤᱞᱤ?
ᱨᱟᱱ ᱡᱷᱤᱱᱩᱠ ᱨᱟᱱ ᱡᱷᱤᱱᱩᱠ ᱞᱤᱧ ᱟᱸᱡᱚᱢ ᱠᱚᱣᱟ ᱱᱚᱝᱠᱟ ᱦᱚᱸ‌᱾
ᱟᱪᱪᱷᱟ ᱨᱟᱢ ᱡᱷᱤᱱᱩᱠ᱾
ᱦᱮᱸ
ᱦᱮᱸ ᱚᱱᱟᱜᱮ ᱱᱤᱛᱚᱜ ᱢᱤᱫᱴᱤᱡ ᱧᱮᱞᱚᱜ ᱠᱟᱱᱟ ᱛᱟᱦᱮᱸᱫ ᱥᱮ ᱮᱱᱠᱷᱟᱱ ᱫᱚ ᱚᱱᱟᱜᱮ ᱢᱮᱱᱟ ᱟᱵᱚ ᱪᱮᱫ ᱵᱚᱱ ᱢᱮᱛᱟᱜᱼᱟ ᱤᱱᱫᱨᱚ ᱫᱷᱚᱱᱩᱥ ᱫᱚ ᱮᱱᱠᱷᱟᱱ ᱦᱩᱭ ᱫᱟᱲᱮᱭᱟᱜᱼᱟ ᱚᱱᱟ ᱨᱟᱢ ᱡᱷᱤᱱᱩᱠ᱾ ᱟᱹᱵᱤᱱ ᱡᱟᱦᱟᱸ ᱟᱹᱲᱟᱹ ᱵᱤᱱ ᱞᱟᱹᱭ ᱠᱮᱜᱼᱟ ᱾ ᱟᱹᱵᱤᱱ ᱫᱚᱵᱤᱱ ᱵᱟᱲᱟᱭᱟ ᱱᱟᱥᱮᱱᱟᱜ ᱨᱮᱦᱚᱸ᱾
ᱟᱫᱚ ᱚᱱᱠᱟ ᱜᱮᱞᱤᱧ ᱟᱹᱞᱤᱧ ᱦᱚᱸᱞᱤᱧ ᱟᱸᱡᱚᱢ ᱵᱟᱲᱟ ᱠᱟᱜ ᱠᱚᱣᱟ ᱚᱱᱠᱟ᱾ ᱚᱱᱠᱟ ᱢᱟᱱᱮ ᱦᱟᱲᱟᱢ ᱦᱚᱲ ᱢᱮᱱᱟᱜ ᱠᱚ
ᱢᱮᱱ ᱟᱠᱚ ᱱᱚᱣᱟ ᱫᱚ ᱨᱟᱢ ᱡᱷᱤᱱᱩᱠ᱾
ᱩᱸ ᱚᱱᱟᱜᱮ ᱢᱟᱱᱮ ᱮᱸ ᱵᱟᱠᱚ ᱞᱟᱹᱭᱟ ᱚᱱᱟ ᱨᱮᱫᱚ ᱮ ᱟᱭ ᱴᱤ ᱜᱚᱴᱟᱝ ᱤᱭᱟᱹ ᱛᱟᱦᱮᱱᱟ ᱾ ᱪᱮᱫ ᱠᱚ ᱢᱮᱛᱟᱜ ᱦᱳᱭ ᱮᱭᱟᱭ ᱴᱤ ᱛᱟᱸᱦᱮᱱᱟ ᱾ ᱟᱨ ᱦᱳᱭ ᱢᱟᱱᱮ ᱚᱱᱟ ᱨᱮᱫᱚ ᱪᱮᱫ ᱞᱟᱹᱜᱤᱫ ᱪᱚᱝ ᱢᱟᱱᱮ ᱚᱱᱟ ᱥᱟᱬᱮᱥ ᱥᱮᱛ ᱛᱮᱵᱚ ᱥᱮᱱᱚᱜ ᱠᱷᱟᱱ ᱫᱚ ᱵᱷᱤᱱᱟᱹ ᱢᱮᱱᱟᱠᱚ ᱦᱳᱭ ᱢᱟᱱᱮ ᱚᱱᱠᱟ ᱡᱚᱠᱷᱚᱱ ᱨᱤᱢᱤᱞ ᱨᱮ ᱫᱟᱜ ᱛᱟᱸᱦᱮᱱᱟ ᱟᱨ ᱚᱸᱰᱮ ᱡᱚᱠᱷᱚᱱ ᱢᱟᱨᱥᱟᱞ ᱯᱟᱨᱚᱢᱚᱜᱼᱟ ᱵᱟᱝ
ᱦᱩᱸ ᱦᱩᱸ ᱢᱟᱨᱥᱟᱞ ᱦᱤᱡᱩᱜᱼᱟ ᱛᱚ ᱚᱱᱟ ᱚᱱᱟ ᱠᱷᱚᱡᱽ ᱜᱮ ᱵᱟᱱᱟᱜ ᱠᱟᱱᱟ ᱚᱱᱟ ᱠᱤᱨᱚᱱ ᱫᱚ᱾
ᱦᱳᱭ ᱦᱳᱭ ᱟᱨᱚ ᱱᱤᱝᱠᱟᱹ
ᱚᱠᱟ ᱥᱮᱫ ᱠᱟᱴᱟᱣ ᱜᱚᱫ ᱮᱱ ᱛᱟᱵᱤᱱᱟ᱾ ᱦᱮᱞᱳ ᱦᱮᱞᱳ ᱦᱮᱞᱳ
ᱦᱮᱞᱳ
ᱦᱮᱸ ᱜᱚᱝᱠᱮ ᱟᱠᱟ ᱥᱮᱫ ᱵᱮᱱ ᱪᱟᱞᱟᱣ ᱜᱚᱫ ᱞᱮᱱᱟ? ᱵᱟᱝ ᱟᱸᱡᱚᱢᱚᱜ ᱠᱟᱱ ᱛᱟᱦᱮᱸᱱᱟ᱾
ᱵᱟᱝ ᱟᱞᱮ ᱱᱚᱰᱮ ᱢᱟ ᱥᱩᱨ ᱨᱮᱜᱮ ᱢᱮᱱᱟᱜ ᱞᱮᱭᱟ ᱴᱟᱣᱟᱨ ᱥᱩᱨ ᱨᱮᱜᱮ ᱦᱳᱭ᱾ ᱦᱮᱸ ᱚᱱᱟ ᱜᱮᱞᱤᱧ ᱠᱩᱞᱤᱭᱮᱫ ᱵᱮᱱᱟ ᱛᱟᱦᱮᱸᱫ ᱡᱮ ᱢᱟᱱᱮ ᱟᱨᱚ ᱚᱱᱠᱟᱱ ᱪᱮᱫ ᱠᱟᱨᱚᱱ ᱛᱟᱦᱮᱸᱱ ᱛᱟᱭᱟ ᱢᱟᱱᱮ ᱚᱱᱟ ᱡᱤᱱᱤᱥ ᱛᱮᱭᱟᱨᱚᱜᱼᱟ ᱢᱟᱱᱮ ᱥᱟᱬᱮᱥ ᱢᱟ ᱚᱱᱠᱟ᱾ ᱢᱟᱱᱮ ᱟᱵᱚ ᱡᱟᱦᱟᱸ ᱦᱟᱲᱟᱢ ᱦᱟᱯᱲᱟᱢ ᱠᱚ ᱞᱟᱹᱭ ᱠᱟ ᱵᱚᱱᱟ ᱥᱮ ᱵᱟᱠᱚ ᱞᱟᱹᱭ ᱠᱟ ᱵᱚᱱᱟ᱾
ᱚᱱᱟᱫᱚ ᱧᱮᱞᱟᱵᱮᱱ ᱵᱤᱜᱽᱜᱟᱱ ᱛᱮᱠᱷᱟᱡ ᱫᱚ ᱚᱱᱟᱫᱚ ᱢᱤᱫᱴᱮᱱ ᱠᱤᱨᱟᱹᱱ ᱚᱱᱟ ᱯᱨᱚᱠᱟᱥ ᱨᱮᱱᱟᱜ ᱠᱤᱨᱟᱹᱱ ᱡᱮ ᱦᱩᱭᱩᱜ ᱠᱟᱱᱟ ᱥᱮ,
ᱦᱮᱸ ᱦᱮᱸ
ᱛᱚ ᱚᱱᱟ ᱢᱟᱱᱮ ᱫᱟᱜ ᱥᱮ ᱚᱱᱟ ᱨᱮᱱᱟᱜ ᱯᱨᱚᱠᱟᱥ ᱯᱟᱲᱟᱜ ᱠᱟᱱᱟ᱾ ᱛᱚ ᱚᱱᱟ ᱚᱱᱟ ᱱᱚᱣᱟ ᱯᱟᱦᱴᱟ ᱟᱵᱚ ᱵᱚᱱ ᱧᱮᱞ ᱮᱫᱟ ᱛᱚ ᱚᱱᱟ ᱥᱟᱛ ᱨᱚᱝ ᱨᱮᱵᱚ ᱧᱮᱞ ᱧᱟᱢ ᱫᱟ᱾
ᱦᱳᱭ, ᱦᱳᱭ
ᱟᱨ ᱵᱟᱠᱷᱟᱡ ᱚᱱᱟ ᱫᱚ ᱚᱱᱠᱟᱱ ᱡᱤᱱᱤᱥ ᱜᱮ ᱪᱮᱫ ᱦᱚᱸᱵᱟᱝ ᱠᱟᱱᱟ᱾
ᱦᱳᱭ ᱟᱨ ᱯᱟᱞᱮ ᱚᱱᱟ ᱦᱟᱯᱲᱟᱢ ᱠᱚ ᱯᱟᱞᱮ ᱚᱱᱠᱟᱱ ᱵᱟᱵᱚ ᱠᱟᱛᱷᱟ ᱠᱚ ᱵᱟᱵᱚ ᱠᱩᱞᱤ ᱟᱠᱟ ᱠᱷᱟᱱ ᱟᱠᱚ ᱦᱚᱸ ᱯᱟᱞᱮ ᱵᱟᱠᱚ ᱞᱟᱹᱭ ᱟᱠᱟ ᱵᱚᱱᱟ᱾ ᱵᱟᱠᱷᱟᱱ ᱟᱵᱚᱣᱟᱜ ᱢᱟ ᱵᱟᱨᱭᱟ ᱡᱤᱱᱤᱥ ᱛᱟᱦᱮᱸᱱᱟ ᱥᱮ,
ᱛᱚᱯᱟᱜ ᱛᱚᱯᱟᱜ ᱦᱤᱡᱩᱜ ᱠᱟᱱ ᱛᱟᱵᱮᱱᱟ ᱨᱚᱲ ᱠᱚ᱾ ᱦᱮᱞᱳ
ᱨᱚᱲ ᱟᱸᱡᱚᱢ ᱛᱟᱞᱤᱧ ᱥᱮ
ᱦᱟᱱᱛᱮ ᱛᱚᱯᱟᱜ ᱛᱚᱯᱟᱜ ᱛᱚᱯᱟᱜ ᱦᱤᱡᱩᱜ ᱠᱟᱱ ᱛᱟᱸᱦᱮᱱᱟ᱾
ᱪᱮᱠᱟᱦᱟᱯᱮ ᱟᱹᱞᱤᱧ ᱢᱟ ᱮᱠᱫᱚᱢ ᱠᱟᱨᱮᱴ ᱤᱭᱟᱹ ᱡᱟᱹᱭᱜᱟ ᱨᱮᱜᱮ ᱢᱮᱱᱟᱜ ᱞᱤᱧᱟ᱾ ᱦᱳᱭ ᱟᱫᱚ ᱢᱟᱱᱮ ᱚᱱᱟᱜᱮ ᱦᱟᱯᱲᱟᱢ ᱫᱚ ᱮᱠᱛᱚ ᱢᱟᱱᱮ ᱟᱠᱚᱣᱟᱜ ᱡᱟᱦᱟᱸ ᱥᱮᱫᱟᱭᱟᱜ ᱠᱟᱛᱷᱟ ᱠᱚ ᱞᱟᱹᱭᱟ ᱡᱮ ᱵᱟᱝ ᱱᱚᱝᱠᱟ ᱦᱩᱭᱩᱜ ᱛᱮ ᱯᱟᱞᱮᱫ ᱦᱳᱭ ᱢᱟᱱᱮ᱾ ᱡᱟᱦᱟᱸᱭ ᱵᱚᱸᱜᱟ ᱜᱮ ᱦᱟᱸᱜ ᱚᱯᱮᱞᱚᱜ ᱛᱮ ᱟᱨ ᱵᱟᱝᱠᱷᱟᱱ ᱫᱟᱜ ᱡᱟᱹᱲᱤ ᱯᱚᱨᱮ ᱫᱚ ᱚᱱᱟ ᱦᱟᱸ ᱤᱭᱟᱹᱜ ᱛᱮ ᱢᱟᱱᱮ ᱟᱡ ᱟᱠᱚ ᱱᱟᱦᱟᱜ ᱡᱟᱦᱟᱸ ᱞᱮᱠᱟᱱᱟᱜ ᱠᱚ ᱞᱟᱹᱭ ᱟᱫᱚ ᱵᱟᱠᱚ ᱞᱟᱹᱭ ᱟᱠᱟᱫ ᱵᱚᱱᱟ ᱦᱮᱸ ᱥᱮ᱾
ᱵᱟᱝ ᱵᱚᱸ ᱢᱟ ᱵᱚᱸᱜᱟ ᱠᱚ ᱩᱯᱮᱞᱚᱜ ᱚᱱᱟ ᱠᱟᱛᱷᱟ ᱫᱚ ᱵᱟᱝ ᱠᱟᱱᱟ ᱢᱟᱱᱮ ᱫᱟᱜ ᱦᱟᱸᱜ ᱮ ᱵᱚᱱᱫᱚᱭᱟ ᱥᱮ ᱥᱮ ᱩᱱ ᱥᱚᱢᱚᱭ ᱜᱮ ᱚᱱᱟ ᱠᱚ ᱫᱚᱨᱠᱟᱨ ᱟᱫᱚ ᱚᱱᱟᱨ ᱚᱱᱟ ᱨᱟᱠᱟᱵ ᱞᱮᱱᱠᱷᱟᱱᱡ ᱦᱟᱸᱜ ᱵᱮᱱ ᱵᱩᱡᱽ ᱫᱟᱲᱮᱭᱟᱜᱼᱟ ᱡᱮ ᱱᱤᱛᱚᱜ ᱫᱚ ᱦᱟᱸᱜ ᱫᱟᱜ ᱫᱚᱭ ᱪᱟᱵᱟ ᱠᱮᱫᱟ᱾
ᱟᱪᱪᱷᱟ ᱳᱭ ᱟᱫᱚ ᱢᱟᱱᱮ ᱨᱤᱢᱤᱞ ᱢᱟ ᱦᱮᱸᱫᱮᱸ ᱦᱮᱸᱫᱮᱸ ᱧᱩᱞᱩᱜ ᱠᱟᱱ ᱜᱮᱭᱟ ᱢᱮᱱᱠᱷᱟᱱ ᱥᱚᱠᱛᱚᱭ ᱥᱤᱛᱩᱝ ᱟᱠᱟᱜ ᱥᱮ ᱮᱱᱠᱷᱟᱱ, ᱛᱟᱹᱦᱩ ᱛᱮᱫ ᱤᱭᱟᱹᱜ ᱠᱟᱱ ᱜᱮᱭᱟ᱾
ᱨᱤᱠᱟᱹᱟᱹᱜ ᱜᱮ ᱧᱮᱞᱚᱜ ᱚᱱᱟᱫᱚ ᱢᱟᱱᱮ ᱫᱟᱜ ᱦᱟᱸᱜᱼ ᱮ ᱪᱟᱵᱟᱭᱟ ᱩᱱ ᱥᱚ ᱚᱠᱛᱚ ᱜᱮ ᱚᱱᱟ ᱨᱟᱠᱟᱵᱼᱟ᱾
ᱟᱪᱪᱷᱟ ᱦᱳᱭ᱾ ᱟᱫᱚ ᱦᱚᱞᱟ ᱟᱞᱮ ᱥᱮᱫ ᱢᱟ ᱦᱚᱞᱟ ᱜᱮ ᱠᱟᱹᱴᱤᱡ ᱫᱟᱜ ᱞᱮ ᱟᱨ ᱛᱮᱦᱮᱧ ᱫᱚ ᱩᱱᱟᱹᱜ ᱵᱟᱭ ᱫᱟᱜ ᱞᱮ ᱱᱟᱥᱮ ᱪᱷᱚᱲᱮᱜ ᱜᱮ ᱤᱭᱟᱹ ᱠᱮᱜᱼᱟᱭ ᱮᱱᱨᱮᱦᱚᱸ ᱢᱟᱱᱮ ᱚᱱᱟ ᱡᱚᱠᱷᱚᱱ ᱞᱮᱱᱠᱷᱟᱱ ᱟᱹᱰᱤ ᱦᱟᱲᱟ ᱛᱮᱞᱤᱧ ᱵᱩᱡᱷᱟᱹᱣ ᱠᱮᱫᱮᱜᱼᱟ ᱡᱮ ᱵᱟᱝ ᱢᱟᱱᱮ ᱦᱮᱸ ᱱᱚᱝᱠᱟ ᱦᱚᱸ ᱦᱩᱭ ᱫᱟᱲᱮᱭᱟᱜᱼᱟ᱾
ᱳᱭ ᱟᱨ ᱵᱟᱠᱚ ᱢᱟᱱᱮ ᱪᱮᱫ ᱞᱮᱠᱟ ᱱᱚᱣᱟ ᱡᱟᱦᱟᱸ ᱞᱮᱠᱟ ᱪᱟᱸᱫᱚ ᱡᱩᱫᱤ ᱟᱹᱵᱤᱱ ᱤᱭᱟᱹ ᱥᱟᱱᱟ ᱵᱤᱱᱟ ᱯᱟᱸᱡᱟ ᱥᱟᱱᱟ ᱵᱤᱱᱟ ᱮᱱᱠᱷᱟᱱ ᱵᱤᱱ ᱯᱟᱸᱡᱟ ᱫᱟᱲᱮᱭᱟᱜᱼᱟ ᱥᱮ ᱵᱟᱝ ᱪᱟᱸᱫᱚ?
ᱚ ᱚᱠᱟ ᱞᱮᱠᱟᱛᱮ?
ᱮ ᱦᱳᱭ ᱜᱤᱫᱽᱨᱟᱹ ᱵᱮᱲᱟ ᱡᱚᱠᱷᱚᱱ ᱜᱟᱹᱰᱤ ᱠᱚᱨᱮ ᱵᱚ ᱛᱟᱦᱮᱱᱟ ᱧᱤᱫᱟᱹ ᱚᱠ ᱛᱚ ᱮᱱᱠᱷᱟᱱ ᱢᱟᱱᱮ ᱪᱟᱸᱫᱚ ᱟᱹᱵᱤᱱ ᱡᱟᱦᱟᱸ ᱥᱮᱫ ᱵᱤᱱ ᱪᱟᱞᱟᱜᱼᱟ ᱪᱟᱸᱫᱚ ᱦᱚ ᱚᱱᱛᱮᱜᱮ ᱢᱟᱱᱮ ᱯᱟᱸᱡᱟ ᱠᱟᱵᱤᱱᱟ ᱚᱱᱠᱟ ᱛᱟᱦᱮ ᱦᱩᱭᱩᱜᱼᱟ ᱚᱱᱠᱟ ᱢᱟᱱᱮ ᱟᱹᱭᱠᱟᱹᱜᱼᱟ ᱛᱟᱦᱮ᱾
ᱦᱮᱸ ᱚᱱᱠᱟ ᱫᱚ ᱦᱮᱸ ᱚᱱᱠᱟ ᱫᱚ ᱵᱩᱡᱷᱟᱹᱜ ᱜᱮᱭᱟ, ᱢᱟᱱᱮ ᱟᱵᱮᱱ ᱵᱮᱱ ᱵᱩᱡᱷᱟᱹᱣᱟ ᱡᱮ ᱟᱞᱤᱧᱟᱜ ᱛᱟᱭᱚᱢ ᱛᱟᱭᱚᱢ ᱛᱮᱜᱮ ᱦᱤᱡᱩᱜ ᱠᱟᱱᱟᱭ ᱥᱮ ᱟᱞᱤᱧ ᱥᱚᱸᱜᱮ ᱛᱮᱜᱮ ᱪᱟᱞᱟᱜ ᱠᱟᱱᱟᱭ᱾
ᱦᱮᱸ ᱦᱩᱸ ᱦᱳᱭ ᱟᱫᱚ ᱡᱚᱠᱷᱚᱱ ᱢᱟᱱᱮ ᱟᱨ ᱱᱤᱛᱚᱜ ᱫᱚ ᱥᱮᱬᱟ ᱤᱫᱤᱭᱮᱛᱛᱮ ᱮᱱᱠᱷᱟᱱ ᱵᱟᱰᱟᱭᱟ ᱡᱮ ᱵᱟᱝ ᱩᱱᱤ ᱫᱚ ᱢᱤᱫ ᱴᱷᱮᱱ ᱜᱮ ᱛᱟᱦᱮᱱᱟᱭ ᱢᱮᱱᱠᱷᱟᱱ, ᱩᱱᱤ ᱫᱚ ᱡᱚᱛᱚ ᱦᱚᱲᱤᱡ ᱪᱟᱸᱫᱳ ᱠᱟᱱᱟᱭ ᱥᱮ ᱟᱹᱵᱤᱱᱤᱡ ᱠᱟᱱᱟᱭ ᱮᱱᱠᱷᱟᱱ ᱡᱚᱛᱚ ᱦᱚᱲ ᱡᱟᱦᱟᱸᱭ ᱜᱮ ᱢᱟᱱᱮ ᱡᱩᱫᱤ ᱚᱱᱠᱟ ᱛᱮᱠᱚ ᱥᱮᱱᱚᱜ-ᱟ ᱥᱮ ᱚᱱᱠᱟ ᱜᱮ ᱴᱷᱤᱠᱟᱹᱭ ᱠᱚ ᱡᱮ ᱵᱟᱝ ᱤᱧ ᱜᱮ ᱯᱟᱪᱮᱫ ᱤᱭᱟᱹ ᱟᱠᱟᱫ ᱤᱧᱟᱹᱭ ᱢᱟᱱᱮ ᱦᱚ ᱯᱤᱪᱷᱟ ᱟᱠᱟᱫ ᱤᱧᱟᱹᱭ᱾ ᱚᱱᱟ ᱡᱤᱱᱤᱥ‌ ᱴᱟᱜ‌ ᱛᱟᱦᱮᱱᱟ ᱟᱨ ᱟᱨ ᱢᱤᱫᱴᱤᱡ ᱱᱚᱣᱟ ᱱᱟᱦᱟᱜ ᱦᱳᱭ ᱤᱱᱫᱨᱚ ᱫᱷᱚᱱᱩᱥᱟᱜ ᱦᱚᱸ ᱡᱚ ᱠᱷᱚᱱ ᱢᱟᱱᱮ ᱜᱤᱫᱽᱨᱟᱹ ᱵᱮᱲᱟ ᱠᱚᱨᱮ ᱵᱚ ᱛᱟᱦᱮᱱᱟ ᱛᱟᱦᱮ ᱩᱱᱡᱚᱠᱷᱚᱡ ᱟᱥᱲᱟ ᱠᱚᱨᱮ ᱠᱚ ᱞᱟᱹᱭ ᱵᱟᱲᱟ ᱟᱵᱚ ᱡᱮ ᱵᱟᱝ ᱱᱚᱣᱟ ᱨᱮᱫᱚ ᱮᱭᱟᱭ ᱜᱚᱴᱟᱝ ᱨᱚᱝ ᱛᱟᱦᱮᱱᱟ ᱵᱟᱝ?
ᱦᱩᱸ ᱵᱟ ᱟᱨ ᱛᱟᱦᱮᱱ ᱠᱟᱱ ᱜᱮᱭᱟ ᱦᱚ ᱮᱠᱪᱷᱞᱤᱨᱮ᱾
ᱦᱳᱭ ᱟᱫᱚ ᱚᱱᱟ ᱨᱮᱦᱚᱸ ᱥᱮ ᱡᱚᱠᱷᱚᱱ ᱢᱟᱱᱮ ᱛᱟᱨ ᱨᱮᱦᱚᱸ ᱜᱳᱞ ᱪᱩᱠᱛᱮ ᱟᱨ ᱵᱟᱠᱷᱟᱱ ᱜᱤᱫᱽᱨᱟᱹ ᱵᱮᱲᱟ ᱦᱚᱸ ᱛᱟᱦᱮᱸ ᱢᱟᱱᱮ ᱚᱱᱟ ᱡᱩᱫᱤ ᱨᱚᱝ ᱞᱮᱠᱷᱟ ᱥᱟᱱᱟᱢᱟ ᱮᱱᱠᱷᱟᱱ ᱟᱵᱚ ᱢᱟ ᱩᱫᱩᱜ ᱵᱚ ᱪᱮᱫ ᱟᱠᱟᱱᱟ ᱦᱮᱸᱥᱮᱸ᱾
ᱦᱮᱸ᱾
ᱮᱱᱠᱷᱟᱱ ᱵᱚ ᱩᱫᱩᱜ ᱜᱚᱫᱟ ᱟᱫᱚ ᱢᱟᱱᱟ ᱵᱚᱱᱟ ᱠᱚ ᱡᱮ ᱵᱟᱝ ᱵᱟᱠᱚ ᱩᱫᱩᱜᱟ ᱮᱱᱠᱷᱟᱱ ᱪᱮᱫ ᱞᱟᱹᱜᱤᱫ ᱵᱟᱠᱚ ᱩᱫᱩᱜᱟ ᱚᱱᱠᱟᱱᱟᱜ ᱠᱟᱨᱚᱱ ᱮᱢ ᱵᱟᱰᱟᱭᱟ?
ᱛᱤ ᱦᱮᱸ ᱢᱮᱱ ᱟᱠᱚ ᱛᱤ ᱜᱟᱞᱟᱜᱼᱟ᱾
ᱚ ᱦᱩᱭ ᱫᱟᱲᱮᱭᱟᱜᱼᱟ᱾
ᱟᱫᱚ ᱚᱱᱛᱮ ᱚᱱᱛᱮ ᱪᱮᱫ ᱞᱮᱠᱟ ᱠᱚ ᱞᱟᱹᱭᱟ ᱚᱱᱛᱮ ᱪᱮᱫ ᱞᱮᱠᱟ ᱠᱚ ᱞᱟᱹᱭ ᱵᱟᱰᱟᱭᱟ?
ᱦᱮᱸ ᱟᱹᱞᱤᱧ ᱫᱚ ᱵᱟᱹᱞᱤᱧ ᱵᱟᱰᱟᱭᱟ ᱟᱹᱞᱤᱧ ᱫᱚ ᱠᱷᱟᱹᱞᱤ ᱤᱱᱟᱹ ᱜᱮᱞᱤᱧ ᱵᱟᱲᱟᱭᱟ ᱡᱮ ᱵᱟᱝ ᱢᱟᱱᱮ ᱟᱨ ᱛᱤ ᱠᱚ ᱩᱫᱩᱜ ᱠᱷᱟᱱ ᱫᱚ ᱢᱟᱱᱮ ᱚᱱᱟ ᱦᱳᱭ ᱢᱟᱱᱮ ᱟᱞᱚ ᱢᱟᱱᱮ ᱩᱫᱩᱜ ᱫᱚ ᱵᱟᱭ ᱫᱚᱨ ᱠᱟᱨᱟ ᱪᱮᱠᱟ ᱛᱮᱥᱮ ᱛᱮᱱᱜᱤᱭᱟᱹᱧ ᱛᱟᱦᱮᱸᱡ ᱢᱤᱫᱴᱤᱡ ᱢᱟᱱᱮ ᱢᱟᱨᱟᱝ ᱫᱷᱟᱨᱟᱤᱡ ᱢᱮᱱ ᱜᱟᱱᱚᱜᱼᱟ ᱩᱱᱤ ᱫᱚ ᱵᱟᱹᱦᱩ ᱠᱟᱱᱟ ᱤᱭᱟᱹ ᱡᱟᱶᱟᱭ ᱟᱠᱟᱱᱟᱭ ᱮᱱᱨᱮᱦᱚᱸ ᱯᱟᱞᱮ ᱩᱱᱤ ᱵᱟᱭ ᱵᱟᱲᱟᱭ ᱛᱮ ᱟᱪᱠᱟᱜᱮ ᱢᱟᱱᱮ ᱫᱮᱷᱟᱣ ᱞᱟᱹᱜᱤᱫ ᱦᱚᱲ ᱥᱚᱫᱚᱨ ᱞᱟᱹᱜᱤᱫ ᱡᱮ ᱦᱟᱱᱮ ᱤᱭᱟᱹ ᱪᱮᱫ ᱵᱤᱱ ᱞᱟᱹᱭ ᱠᱮᱭᱟ ᱨᱟᱢ ᱡᱷᱤᱱᱩᱠ ᱮᱱᱠᱷᱟᱱ ᱛᱤ ᱦᱟᱸᱜ ᱩᱫᱩᱜ ᱢᱟᱱᱮ ᱩᱫᱩᱜ ᱢᱮᱛᱟᱭ ᱤᱭᱟᱹ ᱢᱮᱱᱠᱷᱟᱱ ᱢᱤᱫᱴᱤᱡ ᱠᱩᱲᱤ ᱜᱤᱫᱽᱨᱟᱹ ᱢᱟᱱᱮ ᱵᱚᱱᱫᱚ ᱪᱚ ᱞᱮᱭᱟ ᱟᱞᱟᱠ ᱵᱟᱠᱚ ᱩᱫᱩ ᱜᱟ ᱢᱮᱛᱟᱭ ᱠᱟᱱᱟᱭ᱾ ᱢᱟᱱᱮ ᱛᱚ ᱚᱱᱠᱟ ᱵᱷᱩᱞ ᱪᱩᱠ ᱛᱮᱦᱚᱸ ᱟᱨ ᱵᱟᱝᱠᱷᱟᱱ ᱵᱟᱲᱟᱭ ᱨᱮᱦᱚᱸ ᱚᱱᱟ ᱫᱚ, ᱦᱚ ᱚᱱᱠᱟ ᱢᱟᱱᱮ ᱛᱤ ᱨᱟᱠᱟᱵᱚᱜ ᱜᱮᱭᱟ ᱵᱟᱠᱷᱟᱱ ᱩᱫᱩᱜ ᱛᱮᱫ ᱚᱰᱚᱠ ᱜᱚᱫᱚ ᱜᱮᱭᱟ ᱪᱟᱠᱟ ᱜᱮ᱾
ᱵᱟᱝ ᱚᱱᱠᱟᱱ ᱠᱟᱛᱷᱟ ᱫᱚ ᱪᱮᱫ ᱦᱚᱸ ᱵᱟᱝ ᱠᱟᱱᱟ ᱩᱫᱩᱜ ᱫᱚᱠᱚ ᱩᱫᱩᱜ ᱜᱮᱭᱟ ᱟᱫᱚ ᱥᱮᱫᱟᱭ ᱫᱚ ᱚᱱᱟ ᱨᱮᱱᱟᱜ ᱟᱥᱤᱞᱤᱭᱮᱫ ᱫᱚ ᱵᱟᱝᱵᱚ ᱵᱟᱲᱟᱭᱟ ᱪᱤᱠᱟᱹᱛᱮ ᱟᱫᱚ ᱵᱟᱝᱠᱚ ᱩᱫᱩᱜᱮᱫ ᱛᱟᱦᱮᱱᱟ ᱟᱫᱚ ᱠᱚ ᱞᱟᱹᱭᱟ ᱵᱟᱝ ᱜᱮ ᱟᱞᱩ ᱯᱮ ᱩᱫᱩᱜᱟ ᱵᱟᱝᱠᱷᱟᱱ ᱠᱟᱹᱴᱩᱡ ᱦᱚᱸ ᱜᱟᱞᱟ ᱛᱟᱯᱮᱭᱟ᱾
ᱦᱳᱭ ᱟᱫᱚ ᱚᱱᱠᱟ ᱵᱟᱠᱚ ᱞᱟᱹᱭᱟ ᱢᱟᱱᱮ ᱚᱠᱚᱭ ᱨᱤᱠᱥ ᱦᱟᱛᱟᱣᱟᱭ ᱢᱟᱱᱮ ᱟᱹᱰᱤ ᱠᱚᱢ ᱦᱚᱲᱜᱮ ᱠᱟᱜ ᱢᱚᱱᱮᱨᱮ ᱦᱩᱭᱩᱜᱼᱟ ᱡᱮ ᱵᱟᱝ ᱦᱟᱯᱮ ᱨᱤᱠᱥᱧ ᱦᱟᱛᱟᱣᱟ ᱵᱟᱝᱠᱷᱟᱱ ᱫᱚ ᱡᱟᱹᱥᱛᱤ ᱠᱟᱛᱮᱫ ᱫᱚ ᱢᱟᱱᱮ ᱱᱮᱛᱟᱨ ᱦᱚᱸ ᱵᱟᱲᱟᱭ ᱜᱮ ᱨᱮᱦᱚᱸ, ᱡᱮ ᱱᱚᱣᱟ ᱢᱟᱱᱮ ᱢᱤᱫ ᱫᱤᱥᱟᱹ ᱛᱮᱫᱚ ᱚᱱᱟ ᱠᱚᱫᱚ ᱮᱲᱮ ᱠᱟᱛᱷᱟ ᱠᱟᱱᱟ ᱢᱤᱪᱷᱟᱹ ᱠᱟᱛᱷᱟ ᱠᱟᱱᱟ, ᱢᱮᱱᱠᱷᱟᱱ ᱦᱳᱭ ᱮᱱᱨᱮᱦᱚᱸ ᱢᱟᱱᱮ ᱥᱟᱦᱚᱥ ᱫᱚ ᱵᱟᱵᱚ ᱥᱟᱦᱚᱥᱟ ᱢᱟᱱᱮ ᱪᱮᱫᱟᱜ ᱤᱧ ᱥᱟᱦᱚᱥᱟ ᱢᱟᱱᱮ ᱦᱳᱭ᱾ ᱯᱟᱪᱮᱫ ᱡᱩᱫᱤ ᱥᱟᱹᱨᱤ ᱥᱟᱹᱨᱤ ᱛᱮᱜᱮ ᱦᱩᱭ ᱜᱚᱫᱚᱜ ᱟᱨ ᱵᱟᱠᱷᱟᱱ ᱦᱳᱭ ᱢᱟᱱᱮ ᱠᱷᱟᱹᱞᱤ ᱛᱟᱦᱮᱱ ᱨᱮᱚᱸ ᱢᱟᱱᱮ ᱢᱚᱱᱮᱨᱮ ᱢᱤᱫᱴᱤᱡ ᱵᱚ ᱛᱚᱨ ᱛᱟᱦᱮᱱ ᱜᱮᱭᱟ ᱡᱮ ᱵᱟᱝ ᱢᱟᱱᱮ ᱵᱟᱵᱚ ᱩᱫᱩᱜᱟ ᱵᱟᱝ᱾
ᱵᱟᱝ ᱩᱫᱩᱜ ᱞᱮᱠᱷᱟᱱ ᱫᱚ ᱠᱳᱱᱳ ᱠᱷᱟᱹᱛᱤ ᱫᱚ ᱵᱟᱹᱱᱩᱜᱼᱟ, ᱟᱫᱚ ᱢᱤᱫᱴᱮᱱ ᱢᱚᱱᱮᱨᱮ ᱵᱚᱛᱚᱨ ᱛᱟᱦᱮᱱ ᱠᱟᱱᱟ᱾
ᱦᱳᱭ ᱟᱨ ᱵᱚᱛᱚᱨ ᱵᱟᱠᱷᱟᱱ ᱯᱟᱹᱛᱤᱭᱟᱹᱣ ᱡᱟᱦᱟᱸ ᱵᱟᱵᱚ ᱢᱮᱱᱟ ᱚᱱᱠᱟᱱ ᱯᱟᱹᱛᱤᱭᱟᱹᱣ ᱛᱳ ᱢᱮᱱᱟᱜᱼᱟ ᱡᱮ ᱵᱟᱝ ᱢᱟᱱᱮ ᱩᱫᱩᱜ ᱠᱷᱟᱱ ᱫᱚᱢ ᱠᱟᱹᱴᱩᱵ ᱛᱟᱢ ᱜᱟᱞᱟ ᱟᱨ ᱵᱟᱝᱠᱷᱟᱱ ᱡᱟᱦᱟᱸ ᱪᱮᱠᱟᱜᱼᱟ᱾
ᱵᱟᱝ ᱵᱟᱝ ᱚᱱᱠᱟᱱ ᱠᱟᱛᱷᱟ ᱫᱚ ᱵᱟᱝ ᱠᱟᱱᱟ ᱚᱱᱠᱟᱱ ᱠᱟᱛᱷᱟ ᱫᱚ ᱟᱹᱞᱤᱧ ᱢᱟᱞᱤᱧ ᱩᱫᱩᱜ ᱵᱟᱲᱟᱭ ᱜᱮᱭᱟ ᱟᱫᱚ ᱟᱵᱮᱱᱤᱧ ᱫᱷᱟᱹᱨ ᱜᱮᱭᱟ ᱱᱚᱣᱟ ᱠᱚᱫᱚ ᱪᱮ ᱠᱟᱛᱷᱟ ᱠᱟᱱᱟ ᱱᱚᱣᱟ ᱩᱫᱩᱜ ᱞᱮᱠᱷᱟᱱ ᱫᱚ ᱪᱮᱫ ᱟᱫᱚ ᱠᱟᱹᱴᱩ ᱜᱚᱞᱚᱜᱼᱟ ᱢᱟᱥᱮᱢ ᱩᱫᱩᱜ ᱞᱟᱜᱟᱭᱟ ᱛᱚᱵᱮ ᱦᱟᱸᱜ ᱟᱫᱚ ᱩᱫᱩᱜ ᱵᱟᱲᱟ ᱯᱱᱠᱟ ᱦᱩᱭ ᱵᱟᱲᱟ ᱟᱠᱟᱱ ᱜᱮᱭᱟ ᱟᱫᱚ ᱪᱮᱫ ᱦᱚᱸ ᱵᱟᱝ ᱚᱱᱟ ᱫᱚ ᱠᱷᱚᱛᱤ ᱦᱩᱭᱩᱜ ᱠᱟᱱᱟ
ᱟᱹᱵᱤᱱ ᱦᱚᱸᱵᱤᱱ ᱞᱟᱹᱭᱮᱫᱼᱟ ᱮᱱᱮᱫ ᱡᱟᱹᱲᱤ ᱮᱱᱠᱷᱟᱱ ᱢᱟᱱᱮ ᱟ ᱟᱹᱛᱩ ᱫᱤᱥᱚᱢ ᱥᱮᱫ ᱨᱮ ᱢᱮᱱᱟᱜ ᱵᱤᱱᱟ ᱥᱮ ᱚᱱᱠᱟ ᱢᱟᱱᱮ ᱥᱚᱦᱚᱨ ᱵᱟᱡᱟᱨ ᱥᱮ
ᱵᱟᱝ ᱟᱹᱛᱩ ᱫᱤᱥᱚᱢ ᱨᱮ ᱢᱤᱱᱟ ᱞᱤᱧᱟᱹ ᱱᱤᱛᱚᱜ ᱫᱚ
ᱦᱮᱸ ᱮᱱᱠᱷᱟᱱ ᱫᱚ ᱪᱟᱥ ᱵᱟᱥ ᱠᱚ ᱪᱮᱫ ᱞᱮᱠᱟ
ᱪᱟᱥᱼᱵᱟᱥ ᱠᱚᱫᱚ ᱦᱟᱸᱜ ᱱᱚᱜᱼᱚᱭ ᱱᱚᱜᱼᱚᱭ ᱛᱚ ᱱᱤᱛᱚᱜ ᱜᱮ ᱦᱟᱞᱮ ᱦᱟᱞᱮ ᱫᱟᱜ ᱦᱟᱸᱜ ᱱᱤᱛᱚᱜ ᱠᱷᱮᱛᱨᱮ ᱞᱟᱜᱟᱜ ᱫᱷᱩᱨᱟᱹᱣ ᱠᱟᱱᱟ
ᱦᱩᱸ
ᱟᱫᱚ ᱤᱱᱟᱹ ᱯᱚᱨᱮ ᱫᱚ ᱵᱟᱝ ᱛᱟᱦᱮᱸ ᱠᱟᱱᱟ ᱟᱫᱚ ᱱᱤᱛᱚᱜ ᱦᱟᱸᱜ ᱟᱹᱣᱨᱤᱭᱟᱜᱼᱟ ᱱᱤᱛᱚᱜ ᱫᱚ ᱠᱷᱮᱛ ᱠᱩ ᱥᱤᱭᱟᱜ ᱛᱮ ᱦᱮᱱᱟᱜ ᱠᱚᱣᱟ
ᱟᱪᱪᱷᱟ ᱨᱚᱦᱚᱭ ᱫᱚ ᱮᱦᱚᱵ ᱠᱮᱭᱟ ᱯᱮ ᱥᱮ ᱵᱟᱝᱜᱮ
ᱵᱟᱝ ᱵᱟᱝᱠᱚ ᱮᱦᱚᱵ ᱟᱠᱟᱫᱟ
ᱷᱳᱭ ᱢᱟᱱᱮ ᱮᱱᱨᱮᱦᱚᱸ ᱵᱟᱝ ᱠᱚ ᱮᱦᱚᱵ ᱠᱮᱫᱟ ᱢᱟᱱᱮ ᱟᱹᱰᱤ ᱤᱭᱟᱹ ᱵᱤᱱ ᱞᱟᱹᱭ ᱠᱮᱭᱟ ᱟᱵᱤᱱᱟᱜ ᱴᱚᱴᱷᱟ ᱫᱚ ᱚᱠᱟ ᱥᱮᱫ ᱦᱩᱭᱩᱜ ᱠᱟᱱᱟ ᱡᱷᱟᱲᱠᱷᱚᱸᱰ ᱫᱤᱥᱚᱢ ᱥᱮᱫ ᱜᱮ ᱥᱮ
ᱦᱳᱭ ᱡᱷᱟᱲᱠᱷᱚᱸᱰ ᱱᱚᱣᱟ ᱤᱭᱟᱹ ᱵᱳᱠᱟᱨᱳ ᱡᱮᱞᱟ
ᱚ ᱟᱪᱪᱷᱟ ᱦᱳᱭ ᱦᱳᱭ ᱦᱳᱭ ᱟᱫᱚ ᱢᱮᱱᱟᱠᱚ ᱚᱱᱠᱟᱱ ᱵᱚᱠᱟᱨᱚ ᱢᱟ ᱢᱮᱱᱟᱠᱚ ᱥᱴᱤᱞ ᱦᱳᱭ ᱟᱹᱞᱤᱧ ᱦᱚᱸ ᱱᱚᱣᱟ ᱡᱟᱢᱥᱮᱫᱽᱯᱩᱨ ᱨᱮᱜᱮ ᱢᱮᱱᱟᱜ ᱞᱤᱧᱟᱹ ᱱᱚᱱᱛᱮ ᱢᱟᱱᱮ ᱫᱟᱜ ᱫᱚᱨᱠᱟᱨ ᱵᱟᱝ ᱥᱮ ᱚᱱᱟ ᱞᱚᱞᱚ ᱛᱮ ᱚᱱᱮ
ᱦᱩᱸ ᱦᱩᱸ
ᱟᱫᱚ ᱵᱟᱭ ᱫᱟᱜ ᱜᱮᱭᱟ ᱟᱫᱚ ᱫᱟᱜ ᱫᱟ ᱫᱟᱜ ᱮᱜᱮᱭᱟ ᱞᱮᱠᱤᱧ ᱱᱚᱛᱮ ᱵᱟᱡᱟᱨ ᱩᱛᱟᱹᱨ ᱜᱮ ᱫᱟᱜᱮᱭᱟ ᱡᱟᱦᱟᱸ ᱥᱮᱫ ᱨᱮ ᱵᱟᱹᱫᱽ ᱢᱮᱱᱟᱜᱼᱟ ᱚᱱᱛᱮ ᱢᱟ ᱵᱟᱭ ᱫᱟᱜᱮᱫ ᱫᱚ
ᱟᱫᱚ ᱱᱚᱛᱮ ᱟᱞᱮ ᱥᱮᱱ ᱠᱚᱫᱚ ᱦᱟᱸᱜ ᱮ ᱫᱟᱜ ᱠᱟᱫ ᱜᱮᱭᱟ ᱚᱱᱟ ᱠᱷᱮᱛ ᱠᱚᱨᱮ ᱦᱚᱸ ᱫᱟᱜ ᱫᱚ ᱵᱷᱟᱜᱮ ᱜᱮ ᱯᱮᱨᱮᱡ ᱟᱠᱟᱱᱟ
ᱦᱩᱸ
ᱟᱫᱚ ᱠᱤᱪᱷᱩᱜᱟᱱ ᱚᱱᱟ ᱤᱭᱟᱹ ᱦᱩᱲᱩ ᱜᱟᱹᱪᱷᱤ ᱠᱚᱦᱟᱸᱜ ᱠᱟᱹᱴᱤᱡ ᱠᱟᱹᱴᱤᱡ ᱫᱷᱟᱨᱟ ᱜᱮᱭᱟ ᱚᱱᱟ ᱫᱚ
ᱟᱪᱪᱷᱟ ᱦᱳᱭ ᱛᱚ ᱦᱳᱭ ᱟᱨ ᱢᱟᱱᱮ ᱚᱱᱟᱜᱮ ᱦᱳᱭ ᱟᱯᱮ ᱥᱮᱫ ᱫᱚ ᱢᱟᱱᱮ ᱚᱱᱛᱮ ᱱᱟᱜ ᱵᱟᱹᱞᱤᱧ‌ ᱥᱮᱱ ᱵᱟᱲᱟ ᱠᱟᱱ ᱨᱮᱦᱚᱸ ᱩᱱᱟᱹᱜᱟᱹ ᱛᱷᱚᱲᱮ ᱵᱮᱱ ᱥᱮᱱᱚᱜᱼᱟ ᱟᱨ ᱵᱟᱝ ᱪᱟᱥ ᱫᱤᱱ ᱛᱷᱚᱲᱤ ᱵᱤᱱ ᱥᱮᱱᱚᱜᱼᱟ ᱮᱱᱠᱷᱟᱱ ᱢᱟᱱᱮ ᱚᱱᱛᱮ ᱫᱚ ᱡᱟᱹᱥᱛᱤ ᱨᱚᱦᱚᱭ ᱠᱚ ᱯᱨᱤᱯᱟᱨ ᱟ ᱥᱮ ᱟᱨ ᱵᱟᱝᱠᱷᱟᱱ ᱚᱱᱟ ᱪᱮᱫ ᱠᱚ ᱢᱮᱛᱟᱜᱟᱜᱼᱟ ᱮᱨ
ᱟᱫᱚ ᱮᱨ ᱵᱟᱲᱟ ᱠᱚᱫᱚ ᱦᱩᱭ ᱵᱟᱲ ᱠᱟᱱᱟ ᱦᱟᱱᱛᱮ ᱫᱤᱱ ᱨᱮᱜᱮ
ᱦᱳᱭ ᱦᱳᱭ ᱮᱨ ᱫᱚ ᱢᱟᱬᱟᱝ ᱨᱮᱠᱚ ᱮᱦᱚᱵᱫᱚ
ᱦᱮᱸ ᱱᱤᱛᱳ ᱫᱚ ᱦᱟᱸᱜ ᱚᱱᱟ ᱠᱷᱟᱹᱞᱤ ᱨᱚᱦᱚᱭ ᱜᱮ ᱢᱮᱱᱟᱜᱼᱟ᱾
ᱦᱮᱸ ᱟᱪᱪᱷᱟ ᱨᱚᱦᱚᱭ ᱫᱚ ᱚᱱᱟ ᱡᱟᱦᱟᱸ ᱢᱟᱱᱮ ᱦᱸᱟᱜ ᱟᱞᱟᱠ ᱛᱮᱵᱚ ᱤᱭᱟᱹᱭᱟ ᱦᱳᱭ ᱟᱞᱮ ᱫᱚ ᱛᱚᱲᱟᱣ ᱞᱮ ᱢᱮᱛᱟᱜᱼᱟ ᱟᱯᱮ ᱫᱚ ᱪᱮᱫ ᱯᱮ ᱢᱮᱛᱟᱜᱼᱟ ᱮᱱᱠᱷᱟᱱ?
ᱯᱟᱲᱟᱜ
ᱦᱮᱸ
ᱦᱳᱭ ᱠᱷᱮᱛ ᱢᱟᱱᱮ ᱚᱱᱟ ᱯᱟᱹᱦᱤᱞ ᱫᱷᱟᱣ ᱠᱚ ᱥᱤᱭᱟ ᱚᱱᱟᱫᱚᱞᱮ ᱠᱟᱹᱭᱟ ᱯᱟᱲᱦᱟᱜ ᱠᱮᱫᱟᱭ᱾
ᱵᱟᱝᱜᱮ ᱯᱟᱲᱟᱜ ᱫᱚ ᱵᱟᱝᱜᱮ ᱢᱟᱱᱮ ᱚᱱᱟ ᱤᱭᱟᱹᱛᱮᱫ ᱡᱟᱦᱟᱸ ᱢᱟᱱᱮ ᱢᱤᱫᱴᱷᱮᱱ ᱵᱟᱵᱚ ᱤᱭᱟᱹ ᱠᱟᱜᱼᱟ ᱨᱚᱦᱚᱭ ᱞᱟᱹᱜᱤᱫ ᱡᱟᱦᱟᱸ ᱚᱱᱟ ᱛᱚᱲᱟ ᱵᱚᱱ ᱢᱮᱛᱟᱜ ᱫᱚ ᱯᱟᱪᱷᱮ ᱟᱯᱮᱫ ᱫᱚ ᱜᱟᱹᱪᱷᱤ
ᱚ ᱜᱟᱪᱷᱤ ᱟᱞᱮ ᱫᱚᱞᱮ ᱢᱮᱛᱟᱜᱼᱟ᱾
ᱢᱟᱱᱮ ᱟᱯᱮᱫ ᱫᱚ ᱜᱟᱹᱪᱷᱤ ᱡᱟᱹᱥᱛᱤ ᱯᱮ ᱯᱟᱹᱨᱠᱟᱹᱣ ᱠᱟᱱᱟ ᱟᱞᱮ ᱫᱚ ᱛᱚᱲᱟ ᱜᱮᱞᱮ ᱢᱮᱛᱜᱟᱜᱼᱟ ᱥᱮ ᱮᱱᱠᱷᱟᱱ᱾ ᱠᱟᱹᱴᱤᱡ ᱦᱳᱭ ᱢᱟᱱᱮ ᱜᱟᱹᱪᱷᱤ ᱢᱮ ᱨᱮᱦᱚᱸ ᱵᱩᱡᱷᱟᱹᱣ ᱫᱚ ᱵᱩᱡᱷᱟᱹᱜ ᱜᱮᱭᱟ ᱢᱮᱱᱠᱷᱟᱱ ᱡᱟᱦᱟᱸ ᱞᱮᱠᱟ ᱟᱭᱳ ᱜᱮ ᱱᱟ ᱚᱠᱚᱭ ᱥᱮᱫ ᱫᱚ ᱟᱭᱳ ᱠᱚ ᱢᱮ ᱚᱠᱟᱭ ᱥᱮᱫ ᱫᱚ ᱜᱚ ᱠᱚ ᱢᱮᱱᱟ ᱚᱠᱚᱭ ᱥᱮᱫ ᱫᱚ ᱭᱳ ᱠᱚ ᱢᱮᱱᱟ ᱮᱱᱠᱷᱟᱱ ᱡᱟᱦᱟᱸᱭ ᱡᱟᱦᱟᱸ ᱞᱮᱠᱟ ᱦᱟᱸᱜ ᱯᱟᱹᱨᱠᱟᱹ ᱫᱷᱟᱨᱟ ᱠᱚᱜᱼᱟᱭ ᱮᱱᱠᱷᱟᱱ ᱦᱟᱱᱟ ᱵᱟᱲᱟᱭ ᱨᱮᱦᱚᱸᱭ ᱢᱟᱱᱮ ᱮᱴᱟᱜ ᱟᱹᱴᱩ ᱯᱟᱹᱴᱩ ᱜᱮ ᱵᱩᱡᱷᱟᱹᱜ ᱡᱟᱦᱟᱸᱭ ᱱᱩᱠᱩ ᱫᱚ ᱟᱭᱳ
ᱛᱚᱲᱟᱜ ᱵᱮᱱ ᱞᱟᱹᱭ ᱠᱮᱫᱟ ᱟᱞᱤᱧ ᱦᱚᱸ ᱟᱴᱩ ᱯᱟᱹᱴᱩ ᱜᱮᱞᱤᱧ ᱵᱩᱡᱷᱟᱹᱣ ᱠᱮᱫᱟᱱᱟ ᱪᱮᱫ ᱮ ᱞᱟᱹᱭᱮᱫᱟᱭ ᱛᱚᱲᱟᱜ ᱫᱚ᱾ ᱟᱫᱚ ᱚᱱᱟᱛᱮ ᱟᱹᱞᱤᱧ ᱚᱱᱟᱛᱮ ᱟᱹᱞᱤᱧ ᱫᱚᱞᱤᱧ ᱵᱩᱡᱽ ᱠᱮᱫᱟ ᱯᱟᱲᱟᱜᱼ ᱮ ᱢᱮᱱ ᱮᱫᱟ ᱪᱮᱫ ᱟᱫᱚ ᱚᱱᱟᱛᱮᱞᱤᱧ ᱞᱟᱹᱭᱭᱟᱮᱫ ᱵᱮᱱᱟ ᱱᱚᱣᱟ ᱡᱮ ᱯᱟᱲᱟᱜ ᱟᱞᱮ ᱫᱚᱞᱮ
ᱦᱳᱭ ᱦᱳᱭ ᱦᱳᱭ ᱦᱳᱭ ᱟᱨ ᱵᱟᱝᱞᱟ ᱦᱚᱸ ᱱᱚᱱᱛᱮ ᱠᱟᱹᱴᱤᱡ ᱢᱟᱱᱮ ᱵᱟᱝᱞᱟ ᱢᱮᱥᱟᱢᱤᱥᱤ ᱢᱮᱱᱟᱜ ᱠᱚᱣᱟ ᱥᱮ ᱠᱟᱛᱷᱟ ᱫᱚ ᱢᱟᱱᱮ ᱮᱱᱠᱷᱟᱱ ᱛᱚᱲᱟ ᱵᱟᱝ ᱢᱮᱱ ᱠᱟᱛᱮᱫ ᱦᱚᱸ ᱛᱚᱞᱟ ᱦᱚᱞᱮ ᱢᱮᱱᱟ ᱠᱷᱟᱹᱞᱤ